ᱦᱮᱞᱳ
ᱦᱮᱞᱳ
ᱦᱚᱸ ᱜᱚᱝᱠᱮ ᱟᱹᱞᱤᱧᱟᱜ ᱟᱲᱟᱝ ᱪᱮᱫ ᱞᱮᱠᱟ ᱟᱡᱚᱢᱚᱜ ᱠᱟᱱᱟ?
ᱦᱮᱸ ᱵᱷᱟᱜᱮ ᱜᱮ ᱵᱮᱥ ᱜᱮ ᱟᱡᱚᱢᱚᱜ ᱠᱟᱱᱟ ᱾
ᱟᱫᱚ ᱟᱵᱮᱱᱟᱜ ᱦᱚᱸ ᱱᱚᱜ-ᱚᱭ ᱱᱟᱯᱟᱭ ᱜᱮ ᱟᱸᱡᱚᱢᱚᱜ ᱟᱵᱤᱱᱟ ᱦᱟᱜ ᱱᱟᱯᱟᱭ ᱜᱮ ᱟᱡᱚᱢ ᱠᱟᱱᱟ ᱟᱫᱚ ᱮᱱ ᱦᱚᱸ ᱠᱩᱨᱩᱢᱩᱴᱩᱭ ᱵᱮᱱ ᱛᱷᱚᱲᱟᱜᱟᱱ ᱟᱨᱦᱚ ᱢᱳᱵᱟᱭᱤᱞ ᱥᱩᱨ ᱠᱷᱚᱱ ᱨᱚᱲ ᱨᱮᱭᱟᱜ ᱡᱮᱢᱚᱱ ᱟᱨᱦᱚᱸᱱᱟ ᱯᱟᱭ ᱟᱸᱡᱚᱢᱚᱜ
ᱟᱪᱷᱟ ᱟᱪᱷᱟ ᱢᱟ ᱦᱟᱯᱮ ᱦᱮᱰᱯᱷᱳᱱ ᱞᱤᱧ ᱞᱟᱜᱟᱣ ᱟᱠᱟᱫᱟ ᱛᱚ ᱟᱫᱚ
ᱦᱮᱸ ᱦᱮᱰᱯᱷᱳᱱ ᱫᱚ ᱟᱞᱚᱵᱮᱱ ᱞᱟᱜᱟᱣᱟ ᱟᱨ ᱵᱟᱠᱟᱡ ᱵᱟᱝ ᱦᱩᱭᱩᱜ-ᱟ ᱠᱷᱟᱱᱡ
ᱱᱤᱛᱚᱜ ᱪᱮᱫ ᱞᱮᱠᱟ ᱟᱡᱚᱢᱚ ᱠᱟᱱᱟ?
ᱦᱮᱸ ᱱᱤᱛᱚᱜ ᱫᱚ ᱱᱚᱜᱼᱭ ᱱᱟᱯᱟᱭ ᱜᱮ ᱟᱸᱡᱚᱢᱚᱜ ᱠᱟᱱᱟ ᱟᱨ ᱚᱱᱟ ᱠᱚ ᱢᱮᱱᱟ ᱱᱤᱛᱚᱜ ᱦᱮ ᱱᱤᱛᱚ ᱫᱚ ᱱᱟᱯᱟᱭ ᱜᱮ ᱟᱡᱚᱢᱚ ᱠᱟᱱᱟ ᱢᱩᱪᱟᱹᱫ ᱫᱷᱟᱹᱨᱤᱡ ᱡᱩᱤ ᱱᱚᱝ ᱜᱮ ᱟᱸᱡᱚᱢᱚᱜ-ᱟ ᱛᱚ ᱟᱹᱰᱤ ᱱᱟᱯᱟᱭ ᱦᱩᱭᱩᱜ-ᱟ ᱟᱨᱦᱚᱸ᱾ ᱟᱫᱚ ᱟᱯᱮ ᱥᱮᱱᱟᱜ ᱫᱟᱜ ᱡᱟᱹᱲᱤ ᱠᱚ ᱵᱟᱨᱮᱛᱮ ᱛᱷᱚᱲᱟ ᱜᱟᱱ ᱞᱟᱹᱭ ᱛᱟᱞᱟᱝ ᱢᱮ ᱪᱮᱫ ᱞᱮᱠᱟ ᱫᱟᱜ ᱮ ᱡᱟᱹᱲᱤᱭᱤᱫᱟ ᱥᱮ ᱵᱟᱭ ᱡᱟᱹᱲᱤᱫᱟ ᱥᱮ ᱥᱤᱛᱩᱝ ᱮᱫᱟ ᱥᱮ ᱪᱮᱫ ᱞᱮᱠᱟ?
ᱡᱟᱹᱲᱤ ᱫᱚ ᱱᱚᱛᱮ ᱫᱚ ᱡᱳᱨ ᱫᱚ ᱡᱳᱨ ᱜᱮ ᱟᱯᱮ ᱠᱚ ᱥᱮᱫ ᱜᱮ ᱪᱮᱫ ᱞᱮᱠᱟ?
ᱦᱮᱸ ᱟᱞᱮ ᱥᱮᱫ ᱦᱚᱸ ᱱᱚᱜ-ᱚᱭ ᱡᱟᱹᱲᱤᱭᱮᱫ ᱠᱟᱱ ᱜᱮᱭᱟᱭ ᱾ ᱟᱨ ᱟᱹᱰᱤ ᱜᱟᱱ ᱫᱟᱜ ᱮ ᱡᱟᱹᱲᱤᱭ ᱫᱟ ᱟᱨ ᱦᱚᱞᱟ ᱦᱚᱸ ᱱᱚᱜᱚᱭ ᱟᱹᱰᱤ ᱜᱟᱱᱮ ᱫᱟᱜ ᱵᱟᱲᱟ ᱠᱮᱫᱟ ᱟᱫᱚ ᱚᱱᱟ ᱤᱭᱟᱹᱛᱮ ᱱᱚᱜ ᱟᱞ ᱛᱮᱫᱚ ᱦᱩᱲᱩ ᱨᱚᱦᱚᱭ ᱠᱚᱭ ᱠᱚᱭᱚᱜ ᱵᱟᱲᱟᱣᱱᱟ ᱢᱤᱫ ᱵᱟᱨ ᱦᱚᱲ ᱫᱚ᱾ ᱟᱨᱚ ᱟᱹᱰᱤ ᱟᱫᱚᱢ ᱟᱫᱚᱢ ᱡᱟᱭᱜᱟ ᱨᱮ ᱟᱫᱚ ᱱᱚᱣᱟᱜᱤᱧ ᱢᱮᱛᱟᱜ ᱢᱮ ᱟᱹᱰᱤ ᱡᱟᱹᱥᱛᱤ ᱚᱱᱠᱟ ᱜᱷᱟᱴᱟ ᱜᱷᱩᱴᱩ ᱜᱮᱭᱟ ᱟᱫᱚ ᱚᱸᱰᱮ ᱫᱚ ᱵᱟᱠᱚ ᱨᱩᱦᱚᱭ ᱫᱟᱲᱮᱭᱟᱜ ᱠᱟᱱᱟ ᱚᱱᱠᱟ ᱫᱟᱜ ᱵᱟᱝ ᱵᱩᱜ ᱛᱮ ᱟᱪᱷᱟ ᱟᱯᱮ ᱥᱮᱫ ᱫᱚ ᱦᱲᱩ ᱨᱚᱦᱚᱭ ᱠᱚᱫᱚ ᱮᱚᱦᱚᱵ ᱠᱮᱫᱟ ᱥᱮ ᱵᱟᱝ?
ᱟᱹᱣᱨᱤ ᱟᱹᱨᱤ ᱚᱱᱠᱟ ᱮᱦᱚᱵ ᱫᱚ ᱵᱟᱹᱱᱩᱜ-ᱟ ᱱᱮ-ᱮ ᱫᱟᱜ ᱠᱚ ᱛᱤᱸᱜᱩ ᱠᱷᱟᱱ ᱛᱤᱱᱟᱹᱜ ᱜᱟᱱ ᱚᱱᱠᱟ ᱱᱮᱥ ᱫᱚ ᱫᱟᱜ ᱡᱟᱹᱲᱤ ᱵᱟᱹᱱᱩᱜ ᱟᱛᱚ ᱯᱟᱹᱧᱪᱤ ᱯᱩᱛᱤ ᱠᱚᱨᱮᱚᱸ ᱚᱱᱠᱟ ᱧᱮᱞᱚᱜ ᱠᱟᱱᱟ ᱾
ᱦᱮᱸ ᱚᱱᱠᱟᱜ ᱜᱮ ᱱᱚᱜ-ᱚᱭ ᱚᱱᱠᱟ ᱫᱟᱜ ᱦᱚᱸ ᱨᱟᱸᱜᱟᱣ ᱚᱱᱠᱟᱛᱮ ᱵᱟᱭ ᱫᱟᱜ ᱮᱫᱟ ᱟᱫᱚ ᱚᱱᱠᱟ ᱚᱱᱟᱛᱮ ᱚᱱᱠᱟ ᱵᱟᱝ ᱦᱩᱭᱩᱜ ᱠᱟᱱᱟ ᱾ ᱵᱚᱞᱮ ᱫᱟᱜ ᱨᱮ ᱪᱮᱫ ᱞᱮᱠᱟ ᱚᱱᱮ ᱚᱱᱠᱟ ᱜᱮ ᱪᱟᱥ-ᱵᱟᱥ ᱫᱚ ᱦᱩᱭᱩᱜ-ᱟ ᱚᱱᱮ ᱠᱚ ᱢᱮᱱᱟ ᱛᱚ ᱫᱟᱜ ᱡᱚᱠᱷᱚᱱ ᱚᱱᱝᱠᱟ ᱱᱟᱯᱟᱭ ᱛᱮ ᱵᱟᱝ ᱵᱟᱭ ᱫᱟᱜᱟ ᱪᱤᱠᱟᱛᱮ ᱱᱟᱯᱟᱭᱛᱮᱢ ᱪᱟᱥ-ᱵᱟᱥᱟ ᱚᱱᱮ ᱚᱱᱟ ᱠᱟᱱ ᱜᱮᱭᱟ ᱾
ᱦᱩᱸ ᱦᱩᱸ ᱢᱟ ᱟᱪᱷᱟ ᱟᱯᱮ ᱫᱚ ᱚᱠᱟ ᱫᱤᱥᱚᱢ ᱯᱮ ᱧᱩᱨᱦᱩ ᱟᱠᱟᱱᱟ?
ᱦᱩᱸ ᱟᱞᱮ ᱫᱚ ᱱᱚᱜ-ᱚᱭ ᱢᱮᱛᱟᱜ ᱢᱮ ᱥᱟᱱᱛᱟᱲ ᱯᱟᱨᱜᱟᱱᱟ ᱫᱤᱥᱚᱢ ᱚᱠᱟ ᱫᱚᱢ ᱢᱮᱛᱟᱣ ᱠᱮᱭᱟ ᱦᱩᱞ ᱫᱤᱥᱚᱢ ᱮᱢ ᱢᱮᱱ ᱫᱟᱲᱮ ᱠᱮᱭᱟ᱾ ᱟᱫᱚ ᱟᱢᱜᱮ ᱦᱟᱸᱜ ᱞᱟᱹᱭᱢ ᱢᱮ ᱟᱢ ᱫᱚ ᱚᱠᱟ ᱫᱤᱥᱚᱢ ᱠᱷᱚᱱ ᱮᱢ ᱨᱚᱲ ᱮᱫᱟ?
ᱤᱧ ᱫᱚ ᱵᱮᱝᱜᱚᱞ ᱥᱤᱞᱫᱟᱹ ᱥᱟᱹᱫᱷᱩ ᱨᱟᱢᱪᱟᱸᱫᱽ ᱢᱩᱨᱢᱩ ᱣᱟᱜ ᱡᱟᱱᱟᱢ ᱫᱤᱥᱚᱢ᱾
ᱟᱪᱷᱟ ᱟᱹᱰᱤ ᱱᱟᱯᱟᱭ ᱟᱫᱚ ᱚᱱᱠᱟ ᱠᱟᱱ ᱜᱮᱭᱟ ᱡᱟᱭᱜᱟ ᱡᱟᱭᱜᱟ ᱨᱮ ᱚᱱᱟ ᱠᱚ ᱢᱟᱱᱮ ᱪᱟᱥ-ᱵᱟᱥ ᱥᱮ ᱫᱟᱜ ᱪᱮᱫ ᱞᱮᱠᱟ ᱫᱟᱜᱟ ᱚᱱᱠᱟᱜ ᱜᱮ ᱪᱟᱥ-ᱵᱟᱥ ᱦᱩᱭᱩᱜ-ᱟ ᱟᱨ ᱛᱤᱱᱟᱹᱜ ᱱᱟᱯᱟᱭ ᱫᱟᱜᱟ ᱤᱱᱟᱹᱜ ᱜᱮ ᱱᱟᱯᱟᱭ ᱪᱟᱥ-ᱵᱟᱥ ᱦᱩᱭᱩᱜ-ᱟ ᱾ ᱟᱨ ᱵᱟᱭ ᱫᱟᱜᱽ ᱠᱷᱟᱭ ᱫᱚ ᱪᱮᱠᱟᱛᱮ ᱪᱟᱥᱵᱟᱥᱟᱣᱛᱮ ᱚᱱᱟ ᱦᱚᱸ ᱢᱤᱫᱴᱮᱱ ᱢᱮᱱᱟᱜ-ᱟ᱾ ᱟᱪᱷᱟ ᱱᱮᱛᱟᱨ ᱠᱟ ᱫᱚ ᱡᱟᱹᱥᱛᱤ ᱟᱞ ᱥᱮᱫ ᱤᱧ ᱧᱮᱞ ᱮᱫᱟ ᱚᱱᱠᱟ ᱜᱟᱹᱭ ᱰᱟᱝᱨᱟ ᱠᱟᱰᱟ ᱱᱟᱦᱮᱞ ᱛᱮ ᱵᱟᱠᱚ ᱥᱤᱭᱟᱹᱜ ᱠᱟᱱᱟ᱾ ᱡᱟᱹᱥᱛᱤ ᱱᱚᱜ-ᱚᱭ ᱴᱮᱠᱴᱟᱨ ᱜᱟᱹᱰᱤ ᱛᱮᱜᱮ ᱡᱟᱹᱥᱛᱤ ᱫᱚ ᱠᱩᱥᱤᱭᱟᱜ ᱠᱟᱱᱟ᱾ ᱟᱪᱪᱷᱟ ᱟᱯᱮ ᱥᱮᱱᱟᱜ ᱦᱚᱸ ᱠᱷᱚᱵᱚᱨ ᱠᱚ ᱞᱟᱹᱭ ᱛᱟᱞᱟᱝ ᱢᱮ ᱡᱟᱹᱥᱛᱤ ᱜᱟᱹᱭ ᱰᱟᱝᱨᱟ ᱠᱟᱰᱟ ᱱᱟᱦᱞ ᱫᱚ ᱠᱩᱥᱤᱭᱟᱜ ᱠᱟᱱᱟ ᱥᱮ ᱡᱟᱹᱥᱛᱤ ᱚᱱᱟ ᱴᱨᱟᱠᱴᱟᱨ ᱜᱟᱹᱰᱤ ᱠᱚ ᱛᱮᱜᱮ᱾
ᱟᱞᱮ ᱱᱚᱛᱮ ᱫᱚ ᱚᱱᱮ ᱴᱮᱠᱴᱟᱨ ᱜᱟᱹᱰᱤ ᱠᱚᱛᱮ ᱚᱱᱠᱟ ᱮᱸ ᱰᱟᱝᱨᱟ ᱱᱟᱦᱮᱞ ᱠᱚᱨᱮᱱᱟᱜ ᱫᱚ ᱩᱱᱟᱹᱜ ᱮᱸᱷ ᱫᱚ ᱯᱟᱹᱦᱤᱞ ᱡᱮᱞᱮᱠᱟ ᱛᱟᱦᱮᱸ ᱠᱟᱱᱟ ᱟᱫᱚ ᱱᱮᱛᱟᱨ ᱫᱚ ᱚᱱᱟ ᱯᱚᱨᱤᱢᱟᱱ ᱫᱚ ᱠᱚᱢ ᱫᱚ ᱠᱚᱢ ᱟᱠᱟᱱᱟ ᱟᱹᱰᱤ ᱜᱟᱱ ᱜᱮ ᱱᱮᱛᱟᱨ ᱫᱚ ᱚᱱᱠᱟ ᱥᱟᱝ ᱥᱟᱬᱮᱥ ᱨᱮᱱᱟᱜ ᱟᱹᱰᱤ ᱩᱛᱱᱟᱹᱣ ᱦᱩᱭ ᱠᱟᱱᱟ ᱚᱱᱟᱛᱮ ᱱᱮᱛᱟᱨ ᱫᱚ ᱦᱮᱸ ᱱᱚᱣᱟ ᱤᱭᱟᱹ ᱠᱚᱨᱮᱱᱟᱜ ᱜᱮ ᱦᱩᱭᱩᱜ ᱠᱟᱱᱟ᱾ ᱴᱮᱴᱟᱨ ᱠᱚᱛᱮ ᱜᱮ ᱱᱚᱣᱟᱜ ᱪᱮᱫ ᱠᱚ ᱢᱮᱱᱟ ᱟᱯᱮ ᱫᱤᱥᱚᱢ ᱞᱮᱠᱟ ᱛᱮᱫᱚ ᱵᱟᱹᱧ ᱵᱟᱰᱟᱭᱟ ᱱᱟᱜ ᱠᱷᱟᱱ᱾
ᱟᱪᱷᱟ ᱚᱱᱠᱟ ᱠᱟᱱ ᱜᱮᱭᱟ ᱟᱨ ᱢᱮᱛᱟᱜ ᱢᱮ ᱚᱱᱟ ᱠᱚ ᱢᱮᱱᱟ ᱱᱮᱛᱟᱨ ᱢᱟ ᱡᱟᱹᱥᱛᱤ ᱱᱟᱦᱮᱞᱲ ᱟᱲᱟᱲ ᱛᱮ ᱡᱟᱹᱥᱛᱤ ᱠᱩ ᱥᱤᱭᱟᱜ ᱠᱟᱱᱟ᱾ ᱟᱨ ᱟᱞᱮᱥᱮᱫ ᱫᱚ ᱱᱚᱜᱚᱭ ᱢᱮᱛᱟ ᱟᱨ ᱠᱩᱥᱤᱭᱟᱜ ᱠᱟᱱᱟ ᱴᱮᱠᱴᱟᱨ ᱫᱚ ᱡᱚᱠᱷᱚᱱ ᱦᱟᱜ ᱚᱱᱟ ᱜᱷᱟᱴᱟ ᱜᱷᱩᱴᱩ ᱜᱮ ᱚᱠᱟ ᱴᱷᱮᱱ ᱫᱚ ᱚᱱᱠᱟ ᱴᱮᱨᱟᱠᱴᱟᱨ ᱜᱟᱹᱰᱤ ᱠᱚ ᱵᱟᱝᱜᱮ ᱵᱚᱞᱚᱜᱼᱟ ᱛᱚ ᱚᱸᱰᱮ ᱫᱚ ᱪᱤᱠᱟᱛᱮᱢ ᱥᱤ ᱦᱚᱪᱚᱭᱟ ᱚᱱᱟ ᱤᱭᱟᱹ ᱛᱮᱫᱚ ᱟᱫᱚ ᱚᱱᱟ ᱤᱭᱟᱹᱛᱮ ᱚᱱᱟ ᱜᱟᱴᱟ ᱠᱩᱴᱩ ᱴᱷᱮᱡ ᱫᱚ ᱡᱟᱹᱥᱛᱤ ᱠᱟᱭᱛᱮ ᱴᱮᱠᱴᱟᱨ ᱥᱮ ᱜᱟᱹᱭ ᱰᱟᱝᱨᱟ ᱠᱟᱰᱟ ᱱᱟᱦᱮᱞ ᱛᱮ ᱜᱮ ᱠᱚ ᱠᱩᱥᱤᱭᱟᱜ ᱠᱟᱱᱟ᱾ ᱟᱫᱚ ᱚᱱᱟ ᱤᱭᱟᱹᱛᱮ ᱦᱟᱸᱜ ᱢᱮᱛᱟᱜ ᱢᱮ ᱚᱱᱠᱟ ᱜᱮ ᱟᱞᱮ ᱫᱚ ᱡᱟᱹᱥᱛᱤ ᱫᱚ ᱟᱫᱚ ᱪᱮᱫ ᱠᱚ ᱢᱮᱱᱟ ᱱᱮᱛᱟᱨᱛᱮᱫ ᱟᱞᱮ ᱥᱮᱫ ᱡᱟᱹᱥᱛᱤ ᱦᱩᱲᱩ ᱠᱚ ᱨᱚᱦᱚᱭᱟ ᱛᱚ᱾ ᱩᱱᱠᱚ ᱨᱟᱠᱟᱵ ᱵᱟᱲᱟᱭᱟ ᱟᱪᱪᱷᱟ ᱟᱯᱮᱥᱮᱫ ᱫᱚ ᱨᱟᱢᱲᱟ ᱠᱚᱫᱚ ᱠᱚ ᱮᱨ ᱵᱟᱲᱟᱭᱟ ᱥᱮ ᱵᱟᱠᱚ ᱮᱨ ᱵᱟᱲᱟᱭᱟ?
ᱵᱟᱝ᱾ ᱱᱚᱜᱚᱭ ᱫᱚ ᱚᱱᱮ ᱪᱮᱫ ᱤᱧ ᱢᱮᱱ ᱞᱮᱫᱟ ᱱᱟᱢᱟᱞ ᱫᱤᱥᱚᱢ ᱵᱟᱨᱟᱵᱟᱨᱤ ᱛᱚ᱾ ᱚᱱᱠᱟᱱ ᱤᱭᱟᱹ ᱠᱚᱣᱟᱜ ᱫᱚ ᱵᱟᱹᱱᱩᱜᱼᱟ᱾ ᱱᱚᱣᱟ ᱤᱭᱟᱹ ᱞᱮᱠᱟᱱᱟᱜ ᱫᱚ ᱜᱚᱰᱟ ᱵᱷᱤᱴᱟᱹ ᱦᱤᱸᱥ ᱡᱟᱭᱜᱟ ᱴᱷᱟᱶ ᱠᱚᱫᱚ ᱵᱟᱹᱱᱩᱜ ᱛᱟᱞᱮᱭᱟ ᱟᱫᱚ ᱚᱱᱟ ᱠᱚᱛᱮ ᱚᱱᱟ ᱚᱱᱠᱟᱱ ᱦᱤᱸᱥ ᱠᱚᱫᱚ ᱵᱟᱝ ᱦᱩᱭᱩᱜᱼᱟ᱾ ᱢᱟᱱᱮ ᱡᱟᱦᱟᱸ ᱤᱭᱟᱹ ᱯᱷᱚᱥᱚᱞ ᱜᱮ ᱦᱩᱭᱩᱜᱼᱟ᱾ ᱱᱚᱣᱟ ᱱᱚᱝᱠᱟᱟᱱ ᱦᱟᱱᱮ ᱜᱳᱰᱟᱵᱤᱴᱟᱹ ᱠᱚᱨᱮᱱᱟᱜ ᱫᱚ ᱵᱟᱝ ᱦᱩᱭᱩᱜᱼᱟ ᱱᱚᱣᱟ ᱠᱚᱨᱮ ᱫᱚ᱾ ᱵᱤᱨ ᱵᱩᱨᱩ ᱫᱤᱥᱚᱢ ᱫᱚ ᱵᱟᱝ ᱛᱟᱞᱮ ᱛᱚ᱾
ᱡᱟᱜᱟ ᱡᱟᱜᱟᱛᱮ ᱚᱱᱠᱟᱜᱮ ᱦᱤᱡᱩᱜ ᱠᱟᱱᱟ ᱪᱟᱥᱵᱟᱥ ᱪᱮᱫ ᱞᱮᱠᱟ ᱚᱱᱠᱟ ᱦᱩᱭᱩᱜᱼᱟ ᱟᱨ ᱚᱱᱮ ᱚᱱᱠᱟ ᱠᱟᱱ ᱜᱮᱭᱟ ᱡᱮ ᱵᱟᱝ ᱦᱩᱭᱩᱜᱼᱟ ᱚᱱᱟ ᱜᱷᱟᱴᱟ ᱜᱷᱩᱴᱩ ᱨᱮᱜᱮ ᱟᱨ ᱯᱤᱱᱰᱷᱟᱹ ᱠᱚᱨᱮᱠᱩ ᱮᱨ ᱵᱟᱲᱟᱭ ᱫᱟ᱾ ᱰᱷᱟᱹᱨᱤ ᱠᱟᱜᱼᱟ ᱨᱟᱢ ᱵᱟᱲᱟ ᱫᱚ ᱚᱱᱮ ᱚᱱᱠᱟ ᱟᱹᱰᱤ ᱡᱟᱹᱥᱛᱤᱧ ᱧᱮᱞ ᱵᱟᱲᱟ ᱠᱟᱜᱼᱟ᱾ ᱟᱨ ᱤᱫᱟᱹ ᱵᱟᱫ ᱠᱟᱛᱮᱫ ᱟᱞᱮᱥᱮᱫ ᱡᱚᱠᱷᱚᱱ ᱚᱱᱟ ᱠᱚ ᱨᱟᱠᱟᱵ ᱪᱟᱵᱟᱭᱟ ᱦᱩᱲᱩ ᱵᱩᱴ ᱢᱟᱥᱨᱤ ᱠᱮᱥᱟᱹᱨᱤ ᱜᱩᱢ ᱛᱩᱲᱤ
ᱵᱟᱝ ᱚᱱᱠᱟ ᱚᱱᱟ ᱤᱭᱟᱹ ᱫᱚ ᱵᱟᱹᱱᱩᱜᱼᱟ ᱚᱱᱮ ᱜᱩᱦᱩᱢ ᱟᱞᱮ ᱥᱮᱫ ᱫᱚ ᱚᱱᱟ ᱜᱩᱦᱩᱢ ᱠᱚ ᱦᱩᱲᱩ ᱠᱚ ᱵᱟᱫᱟᱢ ᱠᱚ ᱟᱹᱞᱩ ᱠᱚ ᱚᱱᱟ ᱠᱚᱜᱮ ᱡᱟᱹᱥᱛᱤ ᱢᱮᱱᱟᱜᱼᱟ ᱚᱱᱠᱟᱱ ᱜᱚᱰᱟ ᱵᱷᱤᱴᱟᱹ ᱠᱚᱨᱮᱱᱟᱜ ᱫᱚ ᱵᱟᱹᱱᱩᱜ ᱞᱮᱠᱟᱜᱮ ᱡᱟ ᱚᱱᱮ ᱡᱚᱱᱰᱨᱟᱛᱮᱫ ᱠᱟᱹᱴᱤᱡ ᱠᱚ ᱮᱨ ᱵᱟᱲᱟᱭᱟ ᱤᱱᱟᱹ ᱠᱚ ᱚᱱᱠᱟ ᱦᱤᱸᱥ ᱫᱚ ᱵᱟᱹᱱᱩᱜᱼᱟ᱾ ᱟᱯᱮ ᱵᱟᱨᱟᱵᱟᱨᱤ ᱟᱯᱮᱥᱮᱫ ᱞᱮᱠᱟ ᱚᱱᱠᱟᱱ ᱤᱭᱟᱹ ᱫᱚ ᱵᱟᱹᱱᱩᱜ ᱛᱟᱞᱮᱭᱟ ᱛᱚ᱾ ᱚᱱᱟ ᱫᱚ ᱥᱚᱢᱟᱱ ᱢᱟᱱᱮ ᱢᱮᱞᱟᱱ ᱫᱤᱥᱚᱢ ᱠᱟᱱᱟ ᱱᱚᱛᱮ
ᱟᱪᱪᱷᱟ ᱦᱮᱸ ᱚᱱᱠᱟ ᱠᱟᱱ ᱜᱮᱭᱟ ᱚᱱᱮ ᱠᱚ ᱢᱮᱱᱟ ᱡᱟᱜᱟ ᱡᱟᱜᱟᱛᱮ ᱚᱱᱠᱟᱟᱜ ᱜᱮ ᱪᱮᱫ ᱠᱚ ᱪᱟᱥᱵᱟᱥ ᱡᱚᱛᱚ ᱞᱮᱠᱟ ᱵᱟᱝ ᱦᱩᱭᱩᱜᱼᱟ᱾ ᱟᱫᱚ ᱟᱞᱮ ᱥᱮᱫ ᱫᱚ ᱱᱚᱣᱟ ᱠᱚᱧ ᱞᱟᱹᱭ ᱠᱮᱫᱟ ᱦᱟᱸᱜ ᱱᱚᱣᱟ ᱠᱚᱫᱚ ᱟᱹᱰᱤ ᱜᱟᱱ ᱜᱮ ᱪᱟᱥᱵᱟᱥ ᱦᱩᱭᱩᱜᱼᱟ᱾ ᱟᱨ ᱚᱱᱮ ᱠᱚ ᱢᱮᱱᱟ ᱫᱟᱜ ᱪᱮᱫᱞᱮᱠᱟ ᱛᱟᱦᱮᱱᱟ ᱚᱱᱠᱟᱜᱮ ᱪᱟᱥᱵᱟᱥ ᱫᱚ ᱟᱞᱮᱥᱮᱫ ᱫᱚ ᱱᱚᱜᱼᱚᱭ ᱵᱷᱩᱴ ᱦᱚᱸᱠᱚ ᱪᱟᱥᱟ ᱟᱹᱰᱤ ᱱᱟ ᱯᱟᱭ ᱜᱮ ᱢᱚᱥᱨᱤ ᱦᱚ ᱠᱤᱥᱨᱤᱤ ᱦᱚ ᱜᱩᱦᱩᱢ ᱦᱚᱸ ᱥᱮ ᱛᱩᱲᱤ ᱠᱚᱦᱚᱸ ᱟᱪᱪᱷᱟ ᱱᱚᱣᱟ ᱠᱚ ᱠᱚᱧ ᱞᱟᱹᱭ ᱠᱮᱫᱟ ᱦᱟᱜ ᱱᱚᱣᱟ ᱛᱩᱲᱤ ᱦᱚᱸ ᱥᱮ ᱜᱩᱦᱩᱢ
ᱜᱩᱦᱩᱢ ᱛᱩᱲᱤ ᱵᱟᱝ ᱟᱸᱡᱚᱢ ᱞᱮᱱᱟ
ᱦᱮᱸᱢᱮᱱᱫᱟᱹᱧ ᱛᱩᱲᱤ ᱠᱚ ᱥᱮ ᱜᱩᱦᱩᱢ ᱠᱚ ᱥᱮ ᱱᱚᱣᱟ ᱥᱟᱹᱨᱤ ᱢᱟᱥᱨᱤ ᱱᱚᱣᱟ ᱠᱚ ᱵᱟᱠᱚ ᱪᱟᱥ ᱵᱟᱲᱟ ᱢᱤᱫᱴᱮᱱ ᱦᱚᱸ ᱥᱮ ᱟᱫᱢᱟ ᱫᱚᱠᱚ ᱪᱟᱥ ᱵᱟᱲᱟᱭ ᱜᱮᱭᱟ
ᱵᱟᱝ ᱵᱟᱝ ᱱᱚᱛᱮ ᱫᱚ ᱵᱟᱹᱱᱩᱜᱱᱟ ᱦᱟᱱᱮ ᱤᱭᱟᱹ ᱚᱱᱮ ᱯᱩᱨᱩᱞᱤᱭᱟᱹ ᱚᱱᱟ ᱥᱟᱭᱤᱰ ᱵᱮᱥᱤ ᱠᱚ ᱤᱭᱟᱹ ᱜᱮᱭᱟ ᱱᱚᱛᱮ ᱫᱚ ᱚᱱᱠᱟ ᱫᱚ ᱵᱟᱹᱱᱩᱜᱼᱟ ᱱᱚᱛᱮ ᱫᱚ ᱜᱚᱰᱟ ᱵᱷᱤᱴᱤ ᱴᱷᱟᱶ ᱫᱚ ᱵᱟᱝ ᱠᱟᱱ ᱫᱚ ᱱᱟᱥᱮᱱᱟᱜ ᱫᱟᱜ ᱞᱮᱠᱷᱟᱱ ᱜᱮ ᱫᱟᱜ ᱠᱚ ᱫᱚᱢᱮ ᱛᱚᱸᱵᱟᱜᱼᱟ ᱱᱚᱛᱮ ᱫᱚ ᱚᱱᱮ ᱢᱮᱞᱟᱱ ᱴᱟᱺᱰᱤ ᱨᱮᱱᱟᱜ ᱞᱮᱠᱟᱱᱟᱜ ᱜᱮ ᱦᱩᱭᱩᱜᱼᱟ, ᱚᱱᱠᱟᱱ ᱜᱚᱰᱟ ᱵᱷᱤᱴᱟᱹ ᱠᱚᱨᱮᱱᱟᱜ ᱫᱚ ᱵᱟᱝ ᱦᱩᱭᱩᱜᱼᱟ᱾
ᱟᱪᱪᱷᱟ ᱚᱱᱠᱟ ᱠᱟᱱ ᱜᱮᱭᱟ ᱡᱟᱭᱜᱟ ᱡᱟᱭᱜᱟ ᱛᱟᱦᱮᱱᱟ ᱚᱱ ᱠᱚ ᱢᱟᱱᱮ ᱪᱮᱫ ᱞᱮᱠᱟ ᱡᱟᱭᱜᱟ ᱛᱟᱦᱮᱱᱟ ᱥᱮ ᱪᱮᱫ ᱞᱮᱠᱟ ᱦᱟᱥᱟ ᱫᱷᱩᱲᱤ ᱛᱟᱦᱮᱱᱟ ᱚᱱᱠᱟᱱᱟᱜ ᱜᱮ ᱪᱟᱥᱵᱟᱥ ᱦᱚᱸ ᱡᱟᱹᱥᱛᱤ ᱫᱚ ᱦᱩᱭᱩᱜᱼᱟ᱾ ᱟᱨ ᱟᱞᱮ ᱥᱮᱫ ᱡᱚᱠᱷᱚᱱᱮᱢ ᱧᱮᱞᱟ ᱛᱚ ᱟᱞᱮᱥᱮᱫ ᱫᱚ ᱱᱚᱜᱼᱚᱭ ᱤᱱᱟᱹ ᱵᱟᱫ ᱠᱟᱛᱮᱫ ᱱᱚᱣᱟ ᱟᱹᱰᱤ ᱡᱟᱹᱥᱛᱤ ᱜᱮ ᱚᱱᱟ ᱤᱭᱟᱹ ᱦᱤᱡᱩᱜ ᱜᱮᱭᱟ ᱡᱮᱛᱩ ᱨᱟᱦᱮᱲ ᱩᱱᱦᱚᱸ ᱟᱹᱰᱤ ᱜᱟᱱ ᱜᱮᱠᱚ ᱪᱟᱥ ᱵᱟᱲᱟᱭ ᱜᱮᱭᱟ ᱟᱫᱚ ᱨᱟᱦᱮᱲ ᱦᱚᱸ ᱮᱠᱟᱞ ᱚᱸᱰᱮ ᱠᱚ ᱢᱮᱱᱟ ᱵᱚᱪᱷᱚᱨ ᱨᱮ ᱡᱚᱢ ᱫᱚ ᱟᱹᱰᱤ ᱱᱟᱯᱟᱭ ᱜᱮᱭᱟ, ᱟᱨ ᱵᱚᱪᱷᱚᱨ ᱨᱮ ᱡᱚᱢ ᱫᱚ ᱟᱹᱰᱤ ᱞᱟᱹᱠᱛᱤ ᱛᱤ ᱜᱟᱛᱮ ᱜᱮᱭᱟ ᱱᱟᱛᱮ ᱵᱚᱪᱷᱚᱨ ᱦᱚᱸᱠᱚ ᱡᱚᱢ ᱜᱮᱭᱟ᱾ ᱟᱫᱚ ᱟᱯᱮᱥᱮᱫ ᱪᱷᱟ ᱚᱱᱠᱟ ᱨᱟᱦᱮᱲ ᱠᱩ ᱠᱚ ᱪᱟᱥ ᱵᱟᱲᱟᱭᱟ ᱥᱮ ᱵᱟᱠᱚ ᱪᱟᱥ ᱵᱟᱲᱟᱭᱟ?
ᱵᱟᱝ ᱵᱟᱝ ᱨᱟᱦᱮᱲ ᱫᱚ ᱵᱟᱹᱱᱩᱜᱼᱟ᱾ ᱨᱟᱦᱮᱲ ᱫᱚ ᱚᱱᱠᱟ ᱜᱚᱰᱟ ᱯᱷᱤᱴᱟᱹ ᱜᱮ ᱵᱟᱹᱱᱩᱜ ᱠᱟᱱᱟ ᱟᱫᱚ ᱨᱟᱦᱮᱲ ᱛᱚ ᱚᱱᱠᱟᱱ ᱤᱭᱟᱹ ᱨᱮᱫᱚ ᱵᱟᱝ ᱦᱩᱭᱩᱜ ᱠᱟᱱᱟ ᱮᱠᱷᱟᱱ ᱚᱱᱠᱟ ᱤᱭᱟᱹ ᱯᱚᱨᱤᱢᱟᱱ ᱫᱚ ᱵᱟᱹᱱᱩᱜᱼᱟ
ᱦᱮᱸ
ᱚᱱᱠᱟᱱ ᱦᱤᱥ ᱫᱚ ᱟᱞᱮ ᱥᱮᱫ ᱫᱚ ᱟᱹᱞᱩ ᱜᱩᱦᱩᱢ ᱦᱳᱲᱳ ᱟᱨ ᱱᱚᱣᱟ ᱵᱟᱫᱟᱢ ᱵᱟᱫᱟᱢ ᱠᱚ ᱦᱮᱸᱜᱮ ᱱᱤᱭᱟᱹ ᱠᱚᱜᱮ ᱡᱟᱹᱥᱛᱤ ᱚᱱᱠᱟᱱ ᱟᱨ ᱚᱱᱮ ᱟᱱᱟᱡ ᱯᱟᱹᱛᱤ ᱠᱚ ᱢᱤᱫᱵᱟᱨ ᱠᱚ ᱡᱟᱦᱟᱸ ᱠᱚᱨᱮ ᱚᱱᱠᱟᱱ ᱩᱥᱩᱞ ᱧᱚᱜ ᱴᱷᱟᱶ ᱢᱮᱱᱟᱜᱼᱟ ᱚᱱᱟ ᱠᱚᱨᱮ ᱚᱱᱠᱟ ᱦᱩᱭᱩᱜᱼᱟ ᱚᱱᱟ ᱠᱚᱫᱚ᱾
ᱟᱪᱪᱷᱟ ᱚᱱᱠᱟ ᱜᱮ ᱱᱚᱜᱚᱭ ᱟᱫᱚ ᱟᱞᱮᱥᱮᱫ ᱫᱚ ᱡᱚᱛᱚᱣᱟᱜ ᱜᱮ ᱟᱹᱰᱤ ᱱᱟᱯᱟᱭ ᱛᱮᱠᱚ ᱪᱟᱥᱟ ᱟᱨ ᱟᱹᱰᱤᱜᱮ ᱦᱩᱭᱩᱜᱼᱟ ᱵᱚᱞᱮ ᱡᱟᱦᱟᱱᱟᱜ ᱜᱤᱧ ᱧᱮᱞ ᱠᱟᱫᱟ ᱟᱞᱮ ᱥᱮᱫ ᱫᱚ ᱱᱚᱜᱼᱚᱭ ᱪᱟᱥᱵᱟᱥ ᱞᱟᱹᱜᱤᱫ ᱦᱚᱸ ᱠᱩᱧ ᱠᱚᱠᱚ ᱮᱢ ᱵᱟᱲ ᱟᱠᱟᱫ ᱠᱚᱣᱟ ᱥᱟᱨᱠᱟᱨ ᱠᱷᱚᱡ᱾ ᱥᱮ ᱤᱱᱟᱹ ᱵᱟᱫ ᱠᱟᱛᱮ ᱡᱚᱠᱷᱚᱱᱮᱢ ᱧᱮᱞᱟᱼᱟ ᱟᱞᱮ ᱥᱮᱫ ᱛᱚ ᱟᱹᱰᱤᱜᱤ ᱱᱟᱯᱟᱭ ᱡᱚᱛᱚᱣᱟᱜ ᱜᱮ ᱪᱟᱥᱵᱟᱥ ᱦᱩᱭᱩᱜᱼᱟ ᱵᱚᱞᱮ ᱡᱟᱦᱟᱱᱟᱜ ᱜᱮ ᱚᱱᱟ ᱨᱟᱦᱮᱲ ᱠᱚᱧ ᱞᱟᱹᱭ ᱠᱮᱫᱟ ᱱᱚᱣᱟ ᱦᱩᱭᱩᱜᱼᱟ ᱥᱮ ᱤᱱᱟᱹ ᱵᱟᱫ ᱠᱟᱛᱮᱫ ᱡᱚᱱᱰᱨᱟ ᱦᱚ ᱫᱚ ᱟᱹᱰᱤ ᱜᱟᱱ ᱠᱚ ᱪᱟᱥᱮᱫ ᱠᱟᱱ ᱛᱟᱦᱮᱱᱟ ᱱᱮᱛᱟᱨ ᱠᱟᱛᱮᱫ ᱚᱱᱠᱟ ᱡᱚᱸᱰᱨᱟ ᱵᱟᱠᱚ ᱪᱟᱥ ᱮᱫᱟ ᱮᱱᱛᱮᱫ ᱡᱚᱠᱷᱚᱱ ᱚᱱᱟ ᱡᱚᱸᱰᱟᱢ ᱪᱟᱥᱟ ᱛᱚ ᱚᱱᱟ ᱫᱚ ᱟᱹᱰᱤ ᱜᱟᱱ ᱜᱮ ᱯᱩᱭ ᱦᱩᱭᱩᱜᱼᱟ ᱥᱤᱛᱩᱝ ᱨᱮᱜᱮ ᱟᱨᱼᱼ ᱩᱱᱠᱩ ᱫᱚ ᱡᱩᱛᱩᱜᱼᱟ ᱟᱨ ᱥᱤᱛᱩᱝ ᱨᱮ ᱚᱠᱚᱭ ᱛᱟᱦᱮᱱᱟ ᱚᱱᱟᱛᱮ ᱚᱱᱠᱟ ᱵᱟᱠᱚ ᱪᱟᱥ ᱮᱫᱟ ᱚᱱᱟ ᱤᱭᱟᱹᱛᱮ ᱟᱪᱪᱷᱟ ᱟᱯᱮ ᱥᱮᱫ ᱛᱚ ᱡᱚᱱᱰᱨᱟ ᱠᱚᱫᱚ ᱠᱚ ᱪᱟᱥ ᱵᱟᱲᱟᱭᱮᱫᱟ ᱥᱮ ᱵᱟᱠᱚ ᱪᱟᱥ ᱵᱟᱲᱟᱭᱮᱫᱟ ᱜᱚᱝᱠᱮ?
ᱵᱟᱝ ᱜᱚᱝᱠᱮ ᱡᱚᱸᱰᱨᱟ ᱠᱚᱫᱚ ᱵᱟᱹᱱᱩᱜᱼᱟ ᱡᱚᱸᱰᱨᱟ ᱟᱹᱰᱤ ᱠᱚᱢ ᱯᱚᱨᱤᱢᱟᱱ ᱦᱟᱱᱮ ᱤᱭᱟᱹ ᱫᱤᱥᱚᱢ ᱫᱷᱟᱨᱮ ᱠᱟᱹᱴᱤᱡ ᱠᱚ ᱨᱚᱦᱚᱭᱟ ᱟᱞᱮ ᱱᱚᱣᱟ ᱫᱷᱟᱨᱮ ᱫᱚ ᱚᱱᱠᱟ ᱫᱚ ᱵᱟᱹᱱᱩᱜᱼᱟ᱾ ᱦᱮᱸ ᱚᱱᱠᱟᱱ ᱡᱟᱦᱟᱸᱭᱟᱜ ᱴᱷᱟᱶ ᱢᱮᱱᱟᱜᱼᱟ ᱩᱱᱠᱩ ᱠᱚᱜᱮ ᱠᱚ ᱮᱨ ᱵᱟᱲᱟᱭᱟ ᱟᱞᱮ ᱱᱚᱣᱟ ᱫᱷᱟᱨᱟ ᱫᱚ ᱵᱟᱝ ᱞᱮᱠᱟᱜ ᱜᱮ ᱟᱫᱚ ᱟᱞᱮ ᱫᱚ ᱠᱤᱨᱤᱧ ᱵᱟᱹᱱᱤᱡᱽ ᱵᱮᱯᱟᱨ ᱠᱟᱛᱮᱞᱮ ᱡᱚᱢ ᱧᱩᱭᱟ ᱚᱱᱟ ᱠᱚᱫᱚ᱾ ᱚᱱᱠᱟᱱ ᱤᱭᱟᱹ ᱞᱮᱠᱟᱱᱟᱜ ᱫᱚ ᱵᱟᱝ ᱠᱟᱱᱟ ᱢᱟᱱᱮ ᱱᱮᱛᱟᱨ ᱪᱟᱞᱟᱜ ᱟᱛᱚ ᱟᱞᱮ ᱚᱫᱚᱞ ᱵᱚᱫᱚᱞ ᱟᱠᱚ ᱦᱟᱛᱟᱣ ᱟᱠᱚ ᱚᱱᱟ ᱯᱚᱨᱤᱢᱟᱱ ᱠᱚ ᱮᱢᱚᱜᱼᱟ ᱟᱞᱮ ᱦᱚᱸ ᱤᱱᱟᱹ ᱦᱤᱸᱥ ᱞᱮ ᱮᱢᱚᱜᱼᱟ ᱚᱱᱠᱟ ᱠᱟᱛᱮ ᱡᱤᱭᱚᱱ ᱡᱤᱵᱚᱱ ᱡᱟᱯᱚᱱ ᱪᱟᱞᱟᱜ ᱠᱟᱱᱟ᱾
ᱟᱪᱪᱷᱟ ᱚᱱᱠᱟ ᱠᱟᱱ ᱜᱮᱭᱟ ᱚᱱᱮ ᱠᱚ ᱢᱮᱱᱟ ᱡᱟᱦᱟᱱᱟᱜ ᱜᱮ ᱡᱚᱢ ᱢᱚᱱᱮᱣ ᱟᱠᱟᱫ ᱢᱮᱭᱟ ᱟᱨ ᱵᱟᱝ ᱛᱟᱦᱮᱱ ᱛᱟᱢᱟ ᱟᱨ ᱟᱢᱟᱜ ᱛᱮᱜᱤ ᱴᱷᱮᱱ ᱮᱴᱟᱜ ᱡᱤᱱᱤᱥ ᱟᱨ ᱩᱱᱤ ᱦᱚᱸ ᱡᱚᱢ ᱢᱚᱱᱮᱣ ᱟᱠᱟ ᱫᱮᱭᱟ᱾ ᱛᱚ ᱟᱵᱮᱱ ᱚᱱᱠᱟ ᱵᱮᱱ ᱚᱫᱚᱞ ᱵᱚᱫᱚᱞ ᱫᱟᱲᱮᱭᱟᱜᱼᱟ ᱡᱮ ᱡᱮᱢᱚᱱ ᱱᱟᱣᱟ ᱛᱷᱚᱲᱟ ᱛᱷᱚᱲᱟ ᱦᱟᱱᱟᱢ ᱡᱚᱢ ᱞᱮᱜᱟᱭ ᱥᱮ ᱥᱮ ᱟᱢᱟᱜ ᱦᱚᱸ ᱩᱱᱤ ᱡᱚᱢ ᱞᱮᱜᱟᱭ ᱛᱟᱢ᱾ ᱛᱚ ᱚᱱᱟ ᱦᱚᱸ ᱟᱹᱰᱤ ᱱᱟᱯᱟᱭ ᱠᱟᱛᱷᱟ ᱠᱟᱱ ᱜᱮᱭᱟ ᱟᱨ ᱚᱱᱠᱟ ᱞᱟᱹᱠᱛᱤ ᱜᱮ ᱟᱹᱞᱤᱧ ᱦᱚᱸᱞᱤᱧ ᱢᱮᱱᱟ ᱡᱮ ᱟᱫᱚ ᱚᱱᱮ ᱠᱚ ᱢᱮᱱᱟ ᱟᱫᱚᱢ ᱟᱜ ᱫᱚ ᱢᱚᱡᱽ ᱡᱤᱱᱤᱥ ᱠᱟᱱᱟ ᱟᱫᱚᱢ ᱟᱜ ᱫᱚ ᱚᱱᱮ ᱠᱚ ᱢᱮᱱᱟ ᱛᱷᱚᱲᱟ ᱜᱟᱱ ᱚᱱᱟ ᱨᱮᱭᱟᱜ ᱠᱚᱢ ᱫᱟᱢ ᱧᱚᱜ ᱜᱮᱭᱟ᱾ ᱛᱚ ᱚᱱᱟ ᱦᱤᱥᱟᱹᱵᱽ ᱛᱤᱜᱤ ᱵᱚᱫᱚᱞ ᱦᱩᱭᱩᱜᱼᱟ ᱚᱱᱟ ᱦᱚᱸ ᱟᱹᱰᱤ ᱱᱟᱯᱟᱭ ᱜᱮᱭᱟ᱾
ᱦᱩᱸ ᱦᱩᱸ
ᱦᱩᱸ ᱟᱨ ᱛᱚᱵᱮ ᱜᱚᱢᱠᱮ ᱟᱯᱮ ᱥᱮᱫ ᱚᱱᱠᱟ ᱟᱨ ᱪᱮᱫ ᱠᱚ ᱪᱟᱥ ᱵᱟᱥ ᱦᱩᱭᱩᱜᱼᱟ ᱚᱱᱟ ᱵᱟᱫ ᱠᱟᱛᱮᱫ ᱡᱮᱭᱥᱨ ᱟᱞᱮ ᱥᱮᱫ ᱮᱢ ᱧᱮᱞᱟ ᱛᱚ ᱚᱱᱟ ᱚᱱᱟ ᱪᱮᱫ ᱠᱚ ᱢᱮᱱᱟ ᱟᱞᱩ ᱵᱮᱸᱜᱟᱲ ᱥᱮ ᱚᱱᱟ ᱯᱮᱸᱭᱟᱡᱽ ᱠᱚᱦᱚᱸ ᱟᱹᱰᱤ ᱜᱟᱱᱞᱮ ᱪᱟᱥ ᱵᱟᱥᱟ ᱱᱚᱣᱟ ᱠᱚ᱾ ᱟᱪᱪᱷᱟ ᱟᱯᱮᱥᱮᱱ ᱛᱚ ᱯᱮᱸᱭᱟᱪ ᱠᱚ ᱟᱹᱞᱩ ᱠᱚ, ᱵᱮᱸᱜᱟᱲ ᱠᱚ, ᱱᱚᱣᱟ ᱠᱟᱨᱞᱟ ᱠᱚ, ᱱᱚᱣᱟ ᱠᱚ, -
ᱦᱮᱸ ᱚᱱᱟ ᱡᱷᱚᱛ ᱦᱮᱸ ᱡᱷᱚᱛᱚ ᱡᱷᱚᱛᱚ ᱜᱮ ᱦᱩᱭᱩᱜ ᱜᱮᱭᱟ᱾
ᱟᱪᱪᱷᱟ
ᱡᱷᱚᱛᱚ ᱜᱮ ᱦᱩᱭᱩᱜ ᱜᱮᱭᱟ ᱚᱱᱠᱟᱱ ᱤᱭᱟᱹ ᱛᱮᱱᱟᱜ ᱫᱚ ᱚᱱᱠᱟᱱ ᱢᱟᱱᱮ ᱚᱱᱮ ᱫᱤᱱᱟᱹᱢ ᱡᱚᱢᱟᱜ ᱧᱩᱣᱟᱜ ᱚᱱᱟ ᱠᱚᱫᱚ ᱡᱷᱚᱛᱚ ᱜᱮ ᱦᱟᱱᱮ ᱡᱟᱦᱟᱸ ᱜᱚᱰᱟ ᱵᱷᱤᱴᱟᱹ ᱠᱚᱨᱮᱱᱟᱜ ᱚᱱᱱᱟ ᱠᱚᱨᱮᱱᱟᱜ ᱫᱚ ᱢᱟᱱᱮ ᱵᱟᱝ ᱦᱩᱭᱩᱜ ᱞᱟᱹᱜᱤᱫᱚᱜᱼᱟ ᱱᱚᱣᱟ ᱠᱚᱨᱮ ᱚᱱᱠᱟ ᱚᱱᱟ ᱤᱭᱟᱹ ᱠᱚᱫᱚ᱾
ᱟᱪᱪᱷᱟ
ᱡᱟᱦᱟᱱ ᱡᱟᱦᱟᱸ ᱚᱱᱟ ᱫᱚᱢᱮ ᱫᱟᱜ ᱡᱟᱹᱲᱤ ᱦᱩᱭ ᱞᱮᱱᱠᱷᱟᱱ ᱟᱫᱚ ᱚᱱᱟ ᱠᱚᱫᱚ ᱤᱭᱟᱹᱜᱼᱟ ᱵᱟᱝ ᱵᱟᱧᱪᱟᱜᱼᱟ᱾ ᱵᱟᱭ ᱫᱚᱦᱚ ᱫᱟᱲᱮᱭᱟᱜᱼᱟ᱾ ᱟᱫᱚ ᱚᱱᱟᱛᱮ ᱱᱚᱣᱟ ᱠᱚᱨᱮᱱ ᱪᱟᱹᱥᱤ ᱵᱚᱭᱦᱟ ᱠᱚᱦᱚᱸ ᱚᱱᱟ ᱠᱚᱫᱚ ᱵᱟᱠᱚ ᱢᱮᱫ ᱞᱩᱛᱩᱨᱟᱜ ᱜᱮᱭᱟ ᱩᱱᱟᱹᱜ ᱫᱚ᱾ ᱚᱱᱟ ᱨᱮᱱᱟᱜ ᱚᱱᱠᱟᱱ ᱡᱟᱦᱟᱱ ᱤᱭᱟᱹ ᱠᱷᱚᱸ ᱠᱷᱚᱱ ᱠᱚ ᱮᱨᱟ ᱵᱟᱝᱠᱷᱟᱱ ᱫᱚ ᱵᱟᱝ ᱱᱚᱜᱼᱚᱭ ᱟᱨᱠᱤ ᱚᱱᱠᱟ ᱠᱟᱛᱮ ᱪᱟᱞᱟᱜ ᱠᱟᱱᱟ᱾ ᱱᱚᱛᱮᱱᱟᱜ ᱫᱚ ᱟᱫᱚ ᱟᱯᱮ ᱛᱚ ᱟᱯᱮ ᱠᱚ ᱥᱮᱫ ᱜᱮ ᱪᱮᱫ ᱞᱮᱠᱟ ᱠᱷᱟᱱ ᱯᱟᱞᱮ ᱫᱚᱢᱮ ᱜᱮᱠᱚ ᱮᱨ ᱜᱮ ᱫᱚᱢᱮ ᱜᱮᱠᱚ
ᱜᱚᱢᱠᱮ ᱟᱞᱮ ᱥᱮᱫ ᱫᱚ ᱱᱚᱜ-ᱚᱭ ᱠᱚ ᱪᱟᱥ ᱵᱟᱥ ᱜᱮᱭᱟ᱾ ᱟᱨ ᱟᱰᱤ ᱜᱟᱱ ᱜᱮ ᱪᱟᱥᱵᱟᱥ ᱦᱩᱭᱩᱜᱼᱟ, ᱡᱚᱱᱰᱨᱟ ᱠᱚᱦᱚᱸ ᱥᱮ ᱚᱱᱟ ᱟᱞᱩ ᱵᱮᱸᱜᱟᱲ ᱠᱚᱦᱚᱸ᱾ ᱥᱮ ᱤᱱᱟᱹ ᱵᱟᱛᱷ ᱡᱚᱠᱷᱚᱱᱮᱢ ᱧᱮᱞᱟ᱾ ᱵᱚᱞᱮ ᱛᱤᱱᱟᱹᱜ ᱪᱟᱥ ᱵᱟᱥ ᱞᱮᱠᱟᱛᱮᱢ ᱪᱟᱥ-ᱵᱟᱥ ᱚᱱᱟ ᱫᱚ ᱦᱩᱭᱩᱜ-ᱟ᱾ ᱟᱨ ᱚᱱᱟ ᱥᱟᱶ ᱥᱟᱶᱛᱮ ᱟᱞᱮ ᱥᱮᱫ ᱤᱧ ᱧᱮᱞ ᱠᱟᱫᱟ ᱟᱹᱰᱤ ᱡᱟᱹᱥᱛᱤ ᱜᱮ ᱱᱚᱜᱼᱚᱭ ᱚᱱᱟ ᱦᱚᱛᱚᱫ ᱠᱚ ᱠᱚᱸᱰᱷᱟ ᱠᱚ ᱱᱚᱣᱟ ᱦᱚᱸ ᱥᱟᱹᱲᱤᱢ ᱠᱚᱨᱮᱠᱚ ᱨᱟᱠᱟᱵ ᱵᱟᱲᱟ ᱚᱸᱰᱮ ᱠᱩ ᱪᱟᱥᱼᱵᱟᱥ ᱫᱟ ᱟᱰᱤ ᱱᱟᱯᱟᱭ ᱦᱩᱭᱩᱜ ᱠᱟᱱᱟ ᱚᱸᱰᱮ ᱦᱚᱸ ᱦᱮᱸ ᱨᱚᱲ ᱢᱮ ᱜᱚᱝᱠᱮ᱾
ᱢᱮᱱᱫᱟᱹᱧ ᱟᱯᱮ ᱚᱱᱟ ᱫᱷᱟᱨᱮ ᱢᱟ ᱠᱟᱹᱴᱤᱡ ᱩᱥᱩᱞ ᱴᱟᱺᱰᱤ ᱧᱚᱜ ᱫᱤᱥᱚᱢ ᱛᱚ, ᱟᱞᱮ ᱱᱚᱣᱟ ᱫᱷᱟᱨᱮ ᱫᱚ ᱚᱱᱠᱟ ᱫᱚ ᱵᱟᱝᱜᱮ ᱮᱠᱮᱵᱟᱨᱮ ᱵᱟᱝᱜᱮ᱾ ᱢᱟᱱᱮ ᱪᱮᱫ ᱤᱧ ᱢᱮᱱᱟ ᱱᱚᱣᱟ ᱫᱷᱟᱨᱮ ᱫᱚ ᱚᱱᱠᱟᱱ ᱦᱤᱸᱥ ᱜᱮ ᱵᱟᱢ ᱧᱟᱢᱟ᱾ ᱡᱮ ᱚᱱᱟ ᱠᱩᱧ ᱮᱨᱟ ᱥᱮ ᱚᱱᱟ ᱠᱚ ᱥᱚᱝ ᱱᱚᱣᱟ ᱤᱭᱟᱹ ᱫᱚ ᱦᱩᱭᱩᱜᱼᱟ ᱢᱚᱱᱮ ᱫᱚ ᱦᱩᱭᱩᱜᱼᱟ, ᱢᱮᱱᱠᱷᱟᱱ ᱟᱫᱚ ᱚᱱᱚ ᱚᱱᱠᱟᱱ ᱤᱭᱟᱹ ᱦᱚᱛᱮᱫ ᱫᱚ ᱵᱟᱠᱚ ᱢᱮᱫ ᱞᱩᱛᱩᱨᱟᱜᱼᱟ ᱪᱟᱹᱥᱤ ᱠᱚ᱾
ᱟᱪᱪᱷᱟ ᱚᱱᱠᱟ ᱠᱟᱱ ᱜᱮᱭᱟ ᱚᱱᱮ ᱠᱚ ᱢᱮᱱᱟ ᱟᱫᱚ ᱱᱚᱜᱼᱚᱭ ᱵᱟᱹᱭ ᱵᱟᱹᱭᱛᱮ ᱥᱚᱢᱚᱭ ᱦᱚᱸ ᱢᱩᱪᱟᱹᱫ ᱥᱮᱫ ᱪᱟᱞᱟᱜ ᱠᱟᱱ ᱛᱟᱞᱟᱝᱟ᱾ ᱟᱫᱚ ᱦᱮᱸᱢᱟ ᱴᱷᱤᱠᱜᱮᱭᱟ ᱱᱤᱭᱟᱹ ᱫᱚᱢ ᱫᱚ ᱱᱤᱠᱟ ᱜᱤ ᱟᱨᱦᱚᱸ ᱱᱚᱝᱠᱟ ᱜᱮ ᱜᱮ ᱦᱟᱸᱜ ᱛᱚᱵᱮ ᱱᱚᱣᱟ ᱥᱟᱛᱟᱢ ᱨᱮᱞᱟᱝ ᱜᱟᱞᱢᱟᱨᱟᱣᱟ ᱥᱮ ᱪᱮᱫ ᱵᱮᱱ ᱢᱮᱱᱫᱟ?
ᱦᱳᱭ ᱦᱳᱭ ᱦᱳᱭ